ᱦᱮᱸ ᱟᱸᱡᱚᱢᱚᱜ ᱠᱟᱱᱟ ᱤᱧᱟᱜ ᱨᱚᱲ ᱟᱸᱡᱚᱢᱚᱜ ᱠᱟᱱᱟ?
ᱦᱳᱭ ᱦᱳᱭ ᱟᱸᱡᱚᱢᱚᱜ ᱠᱟᱱ ᱜᱮᱭᱟ ᱟᱨ ᱟᱯᱮ ᱥᱮᱫ ᱫᱚᱭ ᱫᱟᱜ ᱮᱫ ᱥᱮ ᱵᱟᱝᱼᱟ ᱛᱮᱦᱤᱧ ᱫᱚ?
ᱦᱮᱸ ᱟᱞᱮ ᱥᱮᱫ ᱫᱚ ᱮᱱ ᱛᱟᱦᱮᱸ ᱛᱟᱨᱟᱥᱤᱧ ᱟᱰᱤ ᱢᱟᱨᱟᱝ ᱨᱩᱢᱤᱞᱮ ᱨᱟᱠᱟᱵ ᱞᱮᱫ ᱛᱟᱦᱮᱸᱜᱼᱟ ᱛᱚ ᱮᱱᱮ ᱛᱟᱨᱟᱥᱤᱧ ᱠᱷᱚᱱᱮ ᱫᱟᱜ ᱮᱫᱟ ᱱᱚᱜ ᱚᱭ ᱱᱤᱛᱚᱜ ᱦᱟᱹᱨᱤᱡ, ᱱᱤᱛᱚᱜ ᱢᱤᱫ ᱱᱚᱰᱮᱠ ᱠᱷᱚᱱᱟᱜ ᱟᱢᱜᱮ ᱦᱟᱜ ᱫᱟᱜ ᱠᱚᱭ ᱵᱚᱱᱫᱚ ᱵᱟᱲᱟ ᱟᱠᱟᱫᱟᱭ ᱟᱫᱚ ᱟᱯᱮ ᱥᱮᱫ ᱜᱮ ᱥᱮ ᱪᱮᱫᱮᱠᱟ ᱫᱟᱜ ᱮᱫᱟ ᱥᱮ ᱵᱟᱝ ᱜᱮ?
ᱚᱻ ᱟᱞᱮ ᱥᱮᱫ ᱦᱚᱸ ᱚᱱᱠᱟᱜ ᱜᱮ ᱱᱚᱜᱼ ᱚᱭ ᱱᱤᱛᱚᱜ ᱦᱚᱸᱭ ᱫᱟᱜ ᱮᱫ ᱜᱮᱭᱟᱭ ᱟᱞᱮ ᱢᱟᱱᱮ ᱦᱚᱞᱟ ᱢᱟᱦᱫᱮᱨ ᱠᱷᱚᱱ ᱡᱟᱹᱯ ᱯᱩᱫ ᱮ ᱞᱟᱜᱟᱣ ᱟᱠᱟᱟᱜᱼᱟ, ᱟᱫᱚ ᱛᱟᱦᱚᱞᱮ ᱦᱩᱲᱩ ᱠᱚᱦᱚᱸ ᱞᱮ ᱨᱚᱦᱚᱭᱮᱫᱼᱟ ᱟᱨ ᱚᱠᱟ ᱥᱚᱢᱚᱭ ᱫᱚᱭ ᱥᱤᱛᱩᱝ ᱮᱫᱟ ᱟᱨᱚᱭ ᱫᱟᱜ ᱮᱫᱟ ᱚᱱᱠᱟ ᱡᱷᱟᱠᱮ ᱡᱷᱟᱸᱠ ᱦᱤᱡᱩᱜ ᱠᱟᱱᱟ ᱾ ᱟᱨ ᱱᱤᱛᱚᱜ ᱦᱚᱭ ᱫᱟᱜᱼᱮᱫ ᱜᱮᱭᱟ ᱟᱞᱮ ᱥᱮᱫ ᱫᱚ ᱟᱨ ᱟᱯᱮ ᱫᱚ ᱨᱚᱦᱚᱭ ᱠᱚᱫᱚ ᱯᱮ ᱛᱤᱱᱟᱹᱜ ᱥᱟᱺᱜᱤᱧ ᱠᱮᱜᱼᱟ?
ᱦᱮᱸ ᱟᱞᱮ ᱫᱚ ᱟᱞᱮ ᱥᱮᱫ ᱫᱚ ᱦᱟᱸᱜ ᱨᱚᱦᱚᱭ ᱠᱟᱹᱢᱤᱦᱚᱨᱟ ᱠᱚᱫᱚ ᱱᱚᱜᱼᱚᱭ ᱛᱚ ᱱᱤᱛᱚᱜ ᱫᱚ ᱮᱸ ᱫᱤᱱ ᱨᱤ ᱜᱮ ᱫᱟᱜ ᱮᱟᱫᱟᱭ ᱟᱨ ᱵᱟᱹᱫᱽ ᱠᱚᱨᱮ ᱦᱚᱸ ᱠᱚ ᱠᱟᱱᱟ ᱵᱷᱟᱜᱤ ᱜᱮ ᱵᱷ ᱠᱷᱚᱱ ᱜᱮ
ᱢᱮᱱᱟᱜ ᱟᱠᱟᱫᱟ ᱚᱱᱟ ᱠᱚᱜᱮ ᱟᱞᱜ ᱫᱚ ᱨᱚᱦᱚᱭ ᱦᱩᱭᱩᱜ ᱠᱟᱱᱟ ᱚᱱᱟ ᱠᱚ ᱠᱦᱟᱱ ᱜᱮ ᱱᱦᱟᱜ ᱟᱞᱮ ᱥᱮᱫ ᱫᱚ ᱞᱮ ᱢᱩᱪᱟᱹᱫᱚᱜᱼᱟ ᱟᱯᱮ ᱥᱮᱫ ᱚᱠᱟᱮ
ᱛᱚ ᱟᱞᱮ ᱱᱚᱜᱼᱚᱭ ᱞᱮ ᱨᱚᱦᱚᱭ ᱜᱚᱫ ᱠᱟᱜᱼᱟ ᱟᱞᱮ ᱫᱚ ᱠᱷᱟᱱ ᱨᱚᱦᱚᱭ ᱚᱨᱫᱷᱮᱠ ᱚᱜᱠᱟᱞᱮ ᱢᱮᱱᱟᱜ ᱜᱮᱭᱟ ᱟᱨᱚ ᱵᱟᱠᱤ ᱠᱚ ᱾ ᱟᱫᱚ ᱱᱚᱸᱜᱼᱚᱭ ᱱᱚᱝ ᱠᱟ ᱵᱤᱥᱠᱟ ᱵᱟᱭ ᱫᱟᱜ ᱮᱫᱟ ᱛᱚ ᱟᱫᱚ ᱠᱚᱢ ᱠᱚᱢ ᱜᱮ ᱱᱚᱝᱠᱟ ᱡᱷᱤᱯᱤᱨ ᱡᱷᱤᱯᱤᱨ ᱠᱚᱭ ᱫᱟᱜ ᱮᱫ ᱱᱮᱛᱟᱨ ᱫᱚ ᱫᱚᱢᱮ ᱫᱚ ᱜᱷᱩᱴᱩ ᱠᱷᱮᱛ ᱠᱚ ᱟᱠᱷᱟᱱ ᱵᱟᱝ ᱞᱚᱥᱚᱫᱚᱜ ᱠᱟᱱᱟ ᱵᱟ ᱟᱜᱚᱜ ᱠᱟᱱᱟ ᱾ ᱟᱫᱚ ᱚᱱᱟ ᱜᱷᱩᱴᱩ ᱠᱷᱮᱛ ᱠᱩ ᱵᱟᱠᱤᱱ ᱢᱮᱱᱟᱜ ᱛᱟᱞᱮᱭᱟ ᱛᱚᱞᱟ ᱠᱷᱮᱛ ᱠᱚ ᱾
ᱟᱨ ᱨᱚᱲᱦᱟᱜ ᱵᱟᱝ ᱟᱸᱡᱚᱢᱚᱜ ᱠᱟᱱ ᱛᱟᱵᱤᱱᱟ ᱠᱟᱴᱤᱡ ᱦᱟᱸᱜ ᱟᱨ ᱱᱮᱴᱣᱟᱨᱠ ᱠᱚ ᱯᱨᱳᱚᱵᱞᱮᱢᱮᱫ ᱛᱟᱦᱮᱭᱟᱭ ᱠᱟᱹᱴᱤᱡ ᱦᱮ ᱟᱸᱡᱚᱢᱚᱜ ᱠᱟᱱᱟ ᱢᱟ ᱞᱟᱹᱭ ᱵᱮᱱ ᱾
ᱚ ᱤᱭᱟᱹ ᱚᱱᱟ ᱜᱮ ᱨᱚᱦᱚᱭ ᱫᱚ ᱚᱠᱟ ᱦᱚᱸ ᱚᱫᱷᱮᱠ ᱜᱚᱜ ᱠᱟᱜᱼᱟᱞᱮ ᱟᱫᱚ ᱱᱚᱜ ᱚᱭ ᱜᱷᱩᱴᱩ ᱠᱷᱮᱛ ᱠᱚᱜᱮ ᱟᱠᱷᱟᱱ ᱞᱮ ᱥᱤ ᱵᱟᱲᱟᱭᱮᱫᱼᱟ ᱟᱨ ᱥᱟᱶᱛᱮ ᱛᱚᱨᱟ ᱠᱷᱮᱛ ᱠᱚ ᱾
ᱟᱪᱪᱷᱟ ᱾
ᱟᱨ ᱱᱤᱛᱚᱜ ᱫᱚ ᱵᱮᱥ ᱜᱮ ᱨᱚᱲᱟ ᱟᱸᱢᱚᱜ ᱠᱟᱱ ᱛᱟᱞᱤᱧᱟ?
ᱦᱮᱸ ᱦᱮᱸ ᱱᱤᱛᱚᱜ ᱫᱚ ᱵᱷᱟᱜᱤ ᱜᱮ ᱟᱰᱤ ᱨᱤᱞᱟᱹᱢᱟᱞᱟ ᱜᱮ ᱟᱸᱡᱚᱢᱚᱜ ᱠᱟᱱ ᱛᱟᱵᱤᱱᱟ ᱾
ᱚ,
ᱟᱫᱚ ᱪᱮᱫ ᱠᱚᱛᱮ ᱯᱮ ᱥᱤ ᱵᱟᱲᱟ ᱦᱚᱪᱚᱭᱮᱫᱼᱟ ᱟᱯᱮ ᱫᱚ ᱟᱯᱮ ᱚᱱᱛᱮ ᱫᱚ ᱱᱮᱛᱟᱨ ᱫᱚ ᱾
ᱦᱮᱸ ᱵᱟᱹᱞᱤᱧ ᱟᱸᱡᱚᱢ ᱞᱮᱜ-ᱟ ᱥᱮ ᱥᱚᱵᱡᱤ ᱠᱚ ᱥᱮ ᱪᱮᱫ?
ᱵᱟᱝ ᱵᱟᱝ ᱞᱟᱹᱭ ᱫᱟᱞᱤᱧ ᱼᱼ ᱟᱫᱚ ᱩᱸ ᱪᱮᱫ ᱠᱚᱛᱮ ᱟᱯᱮ ᱫᱚᱯᱮ ᱥᱤ ᱵᱟᱲᱟ ᱦᱚᱪᱚᱭ ᱜᱮᱭᱟ ᱱᱚᱝᱠᱟ ᱱᱟᱦᱮᱞ ᱠᱚᱛᱮᱯᱮ ᱥᱤ ᱵᱟᱲᱟ ᱦᱚᱪᱚᱭ ᱜᱮᱭᱟ ᱥᱮ ᱼᱼ ᱱᱚᱝᱠᱟ ᱴᱨᱟᱠᱴᱚᱨ ᱜᱟᱰᱤ ᱠᱚᱛᱮ ᱯᱮ ᱥᱤ ᱵᱟᱲᱟ ᱦᱚᱪᱚᱭ ᱜᱮᱭᱟ?
ᱱᱮᱛᱟᱨ ᱢᱟ ᱟᱵᱚ ᱱᱮᱛᱟᱨ ᱢᱟ ᱩᱱᱟᱹᱜ ᱟᱵᱚ ᱢᱟ ᱜᱟᱹᱭ ᱰᱟᱝᱨᱤ ᱠᱚ ᱵᱟᱵᱚᱱ ᱪᱟᱥᱮᱫ ᱠᱚᱣᱟ ᱟᱫᱚ ᱠᱷᱟᱱ ᱼᱼ ᱚᱱᱟ ᱠᱷᱟᱛᱤᱨ ᱜᱟᱹᱭ ᱰᱟᱝᱨᱤ ᱼᱼ ᱰᱟᱝᱨᱤ ᱠᱚᱛᱮ ᱫᱚ ᱥᱤ ᱵᱟᱝ ᱦᱳᱭᱳᱜ ᱠᱟᱱᱟ ᱱᱤᱛᱚᱜ ᱫᱚ ᱾ ᱜᱟᱰᱤ ᱠᱚ ᱨᱳᱴᱟᱨ ᱠᱚ ᱴᱟᱠᱴᱟᱨ ᱠᱚᱛᱮ ᱜᱮᱞᱮ ᱥᱤ ᱦᱚᱪᱚᱭ ᱜᱮᱭᱟ ᱚᱱᱟᱡᱟ ᱞᱚᱜᱚᱱ ᱛᱮ ᱦᱩᱭᱩᱜ ᱜᱮᱭᱟ ᱾ ᱟᱨ ᱚᱱᱮ ᱢᱤᱫ ᱫᱤᱱ ᱠᱚ ᱥᱤᱭᱟ ᱠᱚ ᱛᱟᱨᱯᱚᱨ ᱫᱤᱱ ᱠᱚ ᱞᱚᱥᱚᱫᱟ ᱟᱨ ᱜᱟᱹᱭ ᱰᱟᱝᱨᱟ ᱠᱟᱲᱟ ᱟᱛᱮᱜᱢᱟ ᱼᱼ ᱜᱟᱲᱟ ᱠᱚᱛᱮ ᱢᱟ ᱟᱰᱤ ᱫᱤᱱ ᱱᱟᱜ ᱠᱷᱟᱡ ᱞᱚᱥᱚᱫ ᱠᱚᱛᱮ ᱥᱳᱢᱳᱭᱮ ᱼᱼ ᱚᱠᱛᱚ ᱢᱟᱭ ᱦᱟᱛᱟᱣᱟ ᱟᱫᱚ᱾ ᱚᱱᱟ ᱠᱷᱟᱛᱤᱨ ᱛᱮ ᱱᱮᱛᱟᱨ ᱢᱟᱠᱚ ᱠᱚᱢ ᱠᱟᱱᱟ ᱚᱱᱟ ᱠᱷᱟᱛᱤᱨ ᱛᱮᱜᱮ ᱜᱟᱲᱤ ᱠᱚᱛᱮ ᱜᱮᱞᱮ ᱞᱚᱥᱚᱫ ᱮᱫᱟᱞᱮ ᱥᱤᱜ ᱟᱞᱮ᱾ ᱟᱫᱚ ᱟᱯᱮ ᱥᱮᱜ ᱜᱮ ᱪᱮᱜ ᱠᱚᱛᱮ ᱯᱮ ᱥᱤ ᱞᱚᱥᱚᱫ ᱜᱮᱭᱟ?
ᱦᱮᱸ ᱟᱞᱮ ᱥᱮᱫ ᱦᱚᱸ ᱱᱟᱜ᱾ ᱥᱤ ᱫᱚ ᱱᱮᱛᱟᱨ ᱫᱚ ᱱᱚᱜ ᱡᱟᱹᱥᱛᱤ ᱠᱟᱭ ᱫᱚ ᱧᱮᱞ ᱧᱟᱢᱚᱜ ᱠᱟᱱᱟ ᱜᱟᱹᱰᱤ ᱠᱚᱛᱮ ᱜᱮ ᱦᱟᱸᱜ ᱞᱮ ᱥᱤ ᱵᱟᱲᱟ ᱦᱚᱪᱚᱭᱮᱫᱟ᱾ ᱟᱨ ᱜᱟᱰᱤ ᱛᱮᱠᱷᱟᱱ ᱫᱚ ᱱᱚᱝᱠᱟ᱾ ᱱᱮᱛᱟᱨ ᱫᱚ ᱱᱚᱜᱼᱚ ᱱᱚᱝᱠᱟᱭ ᱫᱟᱜ ᱟᱵᱚᱱ ᱠᱟᱱᱟ ᱛᱚ ᱵᱟᱨᱥᱤᱧ ᱮ ᱫᱟᱜ ᱮᱫᱟ ᱛᱟᱨᱯᱚᱨᱮ ᱟᱨ ᱦᱚᱸᱭ ᱵᱚᱱᱫᱚᱭ ᱫᱟ ᱥᱤᱛᱩᱝ ᱮ ᱟᱭ ᱫᱟᱜ ᱼᱼ ᱠᱚ ᱟᱸᱡᱮᱫᱚᱜ ᱠᱟᱱᱟ ᱵᱟᱹᱫᱽ ᱨᱮ ᱟᱨ ᱚᱱᱟ ᱠᱷᱟᱛᱤᱨ ᱛᱮ ᱢᱟᱱᱮ ᱜᱟᱰᱤ ᱛᱮ ᱡᱩᱫᱤᱢ ᱞᱚᱥᱚᱫ ᱼᱼ ᱦᱚᱪᱚᱭᱟ ᱢᱤᱫ ᱥᱟᱶᱛᱮ ᱟᱰᱤᱟᱱ ᱟᱰᱤᱜᱟᱱ ᱵᱟᱹᱫᱽ ᱮᱢ ᱞᱚᱥᱚᱫᱟ ᱥᱟᱶᱛᱮ ᱞᱚᱜᱚᱱ ᱞᱚᱜᱚᱱ ᱼᱼ ᱚᱱᱟ ᱨᱚᱦᱚᱭ ᱨᱚᱦᱚᱭ ᱯᱩᱨᱟᱹᱣ ᱜᱚᱫ ᱠᱟᱜ ᱟᱢ ᱫᱟᱜ ᱛᱟᱦᱮᱱ ᱨᱮᱜᱮ ᱟᱨ ᱵᱟᱝᱠᱷᱟᱱ ᱼᱼ ᱚᱱᱠᱟ ᱵᱟᱝᱨᱤ ᱛᱮ ᱫᱚ ᱠᱟᱴᱤᱡ ᱩᱸ ᱢᱟᱱᱮ ᱼᱼ ᱥᱚᱢᱚᱭᱮ ᱦᱟᱛᱟᱣ ᱜᱮᱭᱟ ᱛᱚ ᱚᱱᱟ ᱠᱷᱟᱛᱤᱨ ᱜᱟᱰᱤ ᱛᱮᱜᱮ ᱞᱮ ᱥᱤ ᱦᱚᱪᱚᱭ ᱜᱮᱭᱟ ᱟᱨ ᱵᱟᱹᱭ ᱵᱟᱹᱭ ᱛᱮ ᱧᱮᱞᱚᱜ ᱼᱼ ᱟᱨ ᱱᱤᱛᱚᱜ ᱫᱚ ᱰᱟᱝᱨᱤ ᱛᱮ ᱫᱚ ᱦᱟᱸᱜ ᱱᱟᱦᱮᱞ ᱠᱚᱛᱮ ᱫᱚ ᱩᱱᱟᱹᱜ ᱵᱟᱝᱠᱚ ᱥᱤ ᱵᱟᱲᱟ ᱦᱚᱪᱚᱭᱮᱫᱟ ᱚᱱᱟ ᱼᱼ ᱱᱮᱛᱟᱨ ᱫᱚ ᱦᱟᱸᱜ ᱵᱟᱹᱭ ᱵᱟᱹᱭ ᱛᱮ ᱚᱱᱟ ᱱᱟᱦᱮᱞ ᱠᱚ ᱫᱚ ᱟᱫ ᱤᱫᱤᱜ ᱠᱟᱱᱟ ᱧᱮᱞᱤᱫ ᱼᱼ
ᱦᱳᱭ ᱦᱳᱭ᱾ ᱟᱫᱚ ᱱᱮᱛᱟᱨ ᱢᱟ ᱦᱚᱲ ᱠᱟᱢᱤ ᱠᱚ ᱠᱷᱟᱴᱟ ᱠᱚᱢᱟ ᱠᱚ ᱞᱟᱸᱜᱟᱜ ᱠᱟᱱ ᱚᱱᱟ ᱜᱟᱰᱤ ᱠᱚᱜᱮ ᱳᱸᱰᱳᱜ ᱠᱟᱱᱟ ᱟᱨ ᱜᱟᱲᱤ ᱛᱮᱜᱮ ᱠᱚ ᱼᱼ ᱥᱤ ᱞᱚᱥᱚᱫ ᱮᱫᱟ ᱟᱨ ᱼᱼ ᱦᱳᱲᱳ ᱫᱟᱞ ᱥᱚᱢᱚᱭ ᱦᱚᱸ ᱚᱝᱠᱟᱜ ᱜᱮ ᱜᱟᱲᱤ ᱠᱚᱛᱮ ᱠᱚ ᱤᱨ ᱦᱚᱪᱚᱭᱮᱫᱼᱟ ᱠᱚ ᱫᱟᱞ ᱦᱚᱪᱚᱭᱮᱫᱼᱟ ᱠᱚ᱾ ᱱᱮᱛᱟᱨ ᱫᱚ ᱜᱟᱹᱭ ᱰᱟᱝᱨᱤ ᱠᱚᱦᱚᱸ ᱠᱚᱢ ᱠᱚ ᱟᱥᱩ ᱟᱥᱩᱞᱮᱜ ᱠᱚᱣᱟ ᱚᱝᱠᱟᱜ ᱜᱮ ᱟᱞᱮ ᱥᱮᱫ ᱦᱚᱸ ᱧᱮᱞ ᱠᱟᱱᱟ᱾
ᱦᱚᱭ ᱟᱨ ᱱᱮᱛᱟᱨ ᱢᱟ ᱱᱚᱜᱼᱚᱭ ᱧᱮᱞᱚᱜ ᱠᱟᱱᱟ ᱼᱼ ᱚᱠᱟ ᱚᱠᱟ ᱡᱟᱭᱜᱟ ᱠᱚᱨᱮ ᱥᱮ ᱧᱮᱞᱚᱜ ᱠᱟᱱᱟ ᱥᱮ, ᱟᱨ ᱨᱚᱦᱚᱭ ᱠᱚᱦᱚᱸ ᱱᱷᱟᱜ ᱨᱚᱦᱚᱭ ᱜᱟᱰᱤ ᱠᱚ ᱩᱰᱩᱠ ᱠᱟᱱᱟ ᱢᱟᱱᱮ ᱼᱼ ᱮᱸ ᱨᱚᱦᱚᱭ ᱦᱚᱱᱟᱜ ᱜᱟᱰᱤ ᱠᱚᱛᱮ ᱠᱚ ᱨᱚᱦᱚᱭ ᱦᱚᱪᱚᱭᱮᱫᱟ ᱟᱫᱚ ᱚᱱᱠᱟ ᱜᱮ ᱟᱯᱮ ᱥᱮᱫ ᱨᱮᱫᱚ ᱱᱚᱝᱠᱟ ᱨᱚ ᱼᱼ ᱨᱚᱦᱚᱭ ᱜᱟᱰᱤ ᱠᱚ ᱛᱮ ᱦᱚᱸᱠᱚ ᱨᱚᱦᱚᱭ ᱵᱟᱲᱟ ᱦᱚᱪᱚᱭ ᱜᱮᱭᱟ ᱥᱮ ᱚᱱᱠᱟ ᱫᱚ ᱼᱼ ᱟᱯᱮ ᱥᱮᱫ ᱨᱮᱫᱚ ᱦᱟᱸᱜ ᱟᱣᱨᱤ ᱪᱟᱞᱩᱜᱼᱟ ᱚᱱᱠᱟ ᱟᱯᱮ ᱛᱮᱜᱮ ᱯᱮ ᱨᱚᱦᱚᱭ ᱵᱟᱲᱟᱭ ᱜᱮᱭᱟ?
ᱦᱮᱸ ᱟᱞᱮ ᱥᱮᱫ ᱨᱮ ᱫᱚ ᱱᱤᱛᱚᱜ ᱫᱚ ᱦᱚᱸᱜᱼᱚᱭ ᱟᱞᱮ ᱡᱟᱦᱟᱸ ᱯᱟᱥᱮᱨ ᱟᱛᱩ ᱠᱚᱨᱮᱫ ᱫᱚ ᱦᱟᱸᱜ ᱠᱷᱟᱱ ᱱᱚᱝᱠᱟ ᱨᱚᱦᱚᱭ ᱜᱟᱲᱤ ᱫᱚ ᱵᱟᱝ ᱼᱼ ᱠᱚ ᱟᱹᱜᱩ ᱵᱟᱲᱟ ᱠᱟᱜᱼᱟ᱾ ᱟᱫᱚ ᱵᱟᱝ ᱧᱮᱞ ᱦᱳᱭ ᱠᱟᱱᱟ ᱚᱱᱮ ᱯᱷᱳᱱ ᱠᱚᱨᱮ ᱜᱮ ᱠᱷᱚᱵᱚᱨ ᱠᱚᱨᱮ ᱜᱮ ᱧᱮᱞ ᱦᱳᱭ ᱠᱟᱱᱟ ᱡᱮ ᱨᱚᱦᱚᱭ ᱜᱟᱰᱤ ᱦᱚᱸ ᱳᱸᱰᱳᱜ ᱠᱟᱱᱟ ᱢᱮᱱᱛᱮ᱾ ᱟᱫᱚ ᱢᱮᱱᱠᱷᱟᱱ ᱚᱱᱮ ᱡᱟᱦᱟᱸ ᱦᱳᱲᱳ ᱤᱨ ᱜᱟᱲᱤ ᱥᱮ ᱫᱟᱞ ᱜᱟᱲᱤ ᱚᱱᱟ ᱠᱚᱫᱚ ᱠᱚ ᱟᱜᱩ ᱠᱟᱜᱼᱟ᱾ ᱟᱨ ᱚᱱᱟ ᱠᱚᱛᱮ ᱫᱚ ᱟᱞᱮ ᱦᱚᱸᱞᱮ ᱫᱟᱞ ᱵᱟᱲᱟ ᱦᱚᱪᱚ ᱠᱟᱜᱼᱟ ᱱᱚᱜᱼᱚᱭ ᱡᱟᱦᱟᱸ ᱟᱞᱮ ᱫᱚ ᱼᱼ ᱵᱚᱪᱷᱚᱨ ᱨᱮ ᱡᱟᱦ ᱟᱸᱷᱟᱣ ᱦᱩᱲᱩ ᱛᱚ ᱫᱷᱚᱨᱚᱱ ᱦᱩᱲᱩ ᱫᱚ ᱦᱟᱸᱜ ᱠᱷᱟᱱ ᱚᱱᱟ ᱩᱯᱟᱨ ᱜᱟᱹᱲᱤ ᱛᱮᱜᱮ ᱡᱟᱦᱟᱸᱼᱼ ᱤᱨ ᱠᱟᱛᱮᱜ ᱠᱚ ᱵᱤᱸᱰᱟᱹ ᱠᱟᱜᱼᱟ ᱠᱚ ᱛᱚ ᱟᱫᱚ ᱚᱱᱟᱜᱮ ᱚᱱᱟ ᱵᱤᱸᱰᱟᱹ ᱥᱚᱢᱮᱛ ᱚᱱᱟ ᱜᱟᱹᱰᱤ ᱨᱮᱠᱚ ᱥᱟᱢᱵᱟᱣᱼᱟᱼᱼ ᱛᱮ ᱟᱫᱚ ᱦᱩᱲᱩ ᱠᱟᱛᱮ ᱩᱰᱩᱠᱚᱜᱼᱟ ᱟᱫᱚ ᱵᱩᱥᱩᱵ ᱠᱚᱫᱚ ᱡᱷᱚᱛᱚ ᱚᱸᱰᱮ ᱜᱮ ᱛᱟᱦᱮᱱᱟ ᱾ ᱚᱱᱟ ᱦᱩᱲᱩ ᱫᱚ ᱟᱞᱮ ᱦᱚᱯᱟᱨ ᱛᱮᱜᱮ ᱞᱮ ᱫᱟᱞ ᱦᱚᱪᱚᱭᱟ ᱾ ᱟᱨ ᱱᱤᱛᱚᱜ ᱡᱟᱦᱟᱸ ᱵᱚᱨᱥᱟ ᱨᱮᱱᱟᱜ ᱫᱚ ᱤᱨ ᱠᱟᱛᱮᱜ ᱟᱹᱞᱮ ᱛᱮᱜᱮ ᱞᱮ ᱤᱨᱟ ᱟᱹᱴᱤ ᱠᱟᱛᱮᱜᱼᱼ ᱚᱲᱟᱜ ᱨᱮᱞᱮ ᱟᱹᱜᱩᱭᱟ ᱠᱷᱟᱹᱨᱟᱹᱭ ᱟᱨ ᱤᱱᱟᱹ ᱛᱟᱭᱚᱢ ᱞᱮᱵᱮᱫᱽ ᱢᱮᱥᱤᱱ ᱛᱮᱞᱮ ᱫᱟᱞᱟ ᱟᱞᱮ ᱥᱮᱫ ᱫᱚ᱾ ᱟᱨ ᱟᱯᱮ ᱥᱮᱫ ᱜᱮ ᱚᱠᱟ ᱞᱮᱠᱟ?
ᱦᱮᱸ ᱟᱞᱮ ᱥᱮᱫ ᱦᱚᱸ ᱚᱱᱠᱟᱜᱮ ᱮᱹᱻ ᱱᱚᱠᱟᱼᱼ ᱟᱨ ᱨᱚᱦᱚᱭ ᱜᱟᱹᱲᱤ ᱠᱚᱫᱚ ᱠᱚ ᱫᱚ ᱵᱟᱹᱫ ᱨᱮ ᱵᱟᱝᱠᱚ ᱟᱹᱜᱩ ᱵᱟᱲᱟ ᱟᱠᱟᱫᱟ ᱟᱞᱮ ᱦᱚᱸᱼᱼ ᱚᱱᱠᱟ ᱯᱷᱳᱱ ᱠᱚᱨᱮᱜᱮ ᱧᱮᱞ ᱵᱟᱲᱟ ᱟᱠᱟ ᱫᱟᱞᱮ ᱡᱮᱼᱼ ᱵᱟᱝᱢᱟ ᱚᱱᱠᱟ ᱜᱟᱹᱰᱤ ᱠᱚᱛᱮ ᱠᱚ ᱨᱚᱦᱚᱭ ᱵᱟᱲᱟᱭ ᱜᱮᱭᱟ ᱠᱚ, ᱟᱨ ᱱᱚᱝᱠᱟ ᱫᱟᱞᱟᱜ ᱟᱫᱚ ᱦᱟᱸᱜ ᱡᱟᱦᱟᱸ ᱦᱩᱲᱩ ᱠᱚ ᱫᱟᱞ, ᱫᱟᱞ ᱥᱟᱶᱛᱮ ᱦᱟᱸᱜ ᱡᱟᱦᱟᱸ ᱤᱨᱚᱜ ᱜᱟᱹᱰᱤ ᱠᱚᱫᱚ ᱦᱟᱸᱜ ᱱᱚᱛᱮ ᱟᱞᱮ ᱥᱩᱨ ᱥᱩᱯᱩᱨ ᱠᱚᱦᱚᱸ ᱠᱚ ᱟᱹᱜᱩ ᱵᱟᱲᱟ ᱟᱠᱟᱫ ᱜᱮᱭᱟ ᱾ ᱧᱮᱞ ᱵᱟᱲᱟ ᱟᱠᱟᱫ ᱜᱮᱭᱟᱞᱮ ᱦᱮᱸ ᱦᱩᱸ ᱾
ᱦᱮᱸᱛᱚ ᱾ ᱦᱮᱸ ᱛᱚ ᱛᱟᱦᱞᱮ ᱫᱟᱠᱟ ᱠᱚᱫᱚ ᱯᱮ ᱤᱥᱤᱱ ᱠᱮᱫᱟ ᱥᱮ ᱵᱟᱝ?
ᱦᱮᱸ ᱫᱟᱠᱟ ᱠᱚᱫᱚ ᱦᱟᱸᱜ ᱤᱥᱤᱱ ᱵᱟᱲᱟ ᱠᱟᱜᱼᱟ ᱞᱮ, ᱟᱫᱚ ᱦᱟᱸᱜ ᱡᱚᱢ ᱠᱚᱫᱚ ᱟᱹᱣᱨᱤ ᱞᱮ ᱡᱚᱢ ᱵᱟᱲᱟᱭᱟ ᱡᱚᱢ ᱟᱞᱮ ᱦᱟᱸᱜ ᱾ ᱠᱟᱹᱴᱤᱡ ᱟᱨ ᱠᱟᱹᱴᱤᱡ ᱧᱚᱜ ᱠᱟᱛᱮᱜ ᱞᱮ ᱦᱟᱸᱜ ᱞᱮ ᱡᱚᱢ ᱵᱟᱲᱟᱭᱟᱞᱮ, ᱟᱫᱚ ᱟᱯᱮᱜᱮ ᱚᱠᱟ ᱞᱮᱠᱟ ᱡᱚᱢ ᱵᱟᱲᱟ ᱠᱮᱫᱟ ᱯᱮ ᱥᱮ ᱟᱹᱣᱨᱤᱭᱟ ᱟᱨ ᱤᱥᱤᱱ ᱵᱟᱲᱟ ᱠᱮᱫᱟ ᱯᱮ ᱥᱮ ᱟᱹᱣᱨᱤᱭᱟ?
ᱚᱸ ᱟᱞᱮ ᱦᱚᱸ ᱱᱚᱜᱼᱚᱭ ᱤᱥᱤᱱ ᱠᱚᱫᱚ ᱦᱩᱭ ᱠᱟᱱᱟ ᱡᱚᱢ ᱫᱚ ᱟᱹᱣᱨᱤ, ᱦᱚᱸᱜᱼᱚᱭ ᱟᱫᱚ ᱦᱚᱸᱜᱼᱚ ᱱᱚᱝᱠᱟ ᱠᱟᱹᱢᱤ ᱞᱟᱸᱜᱟ ᱦᱮᱡ ᱠᱟᱛᱮᱫ ᱫᱚ ᱫᱟᱠᱟ ᱤᱥᱤᱱ ᱠᱚ ᱞᱟᱸᱜᱟ ᱜᱮ ᱵᱩᱡᱷᱟᱹᱜ ᱠᱟᱱ ᱨᱮᱦᱚᱸ ᱟᱨ ᱫᱟᱠᱟ ᱢᱟ ᱤᱥᱤᱱ ᱠᱟᱛᱮ ᱡᱚᱢ ᱫᱚ ᱦᱳᱭᱳᱜ ᱜᱮᱭᱟ, ᱟᱨ ᱵᱟᱢ ᱤᱥᱤᱱ ᱞᱮᱠᱷᱟᱡ ᱪᱮᱫ ᱫᱚᱢ ᱡᱚᱢᱟ? ᱟᱫᱚ ᱦᱤᱛᱚᱜ ᱫᱚ ᱟᱞᱮ ᱫᱚᱞᱮ ᱨᱚᱦᱚᱭᱮᱫ ᱜᱮᱭᱟ ᱛᱚ ᱾
ᱩᱸᱦ
ᱱᱤᱛᱚᱜ ᱫᱚ ᱦᱩᱭᱩᱜ ᱠᱟᱱ ᱜᱮᱭᱟ ᱟᱹᱣᱨᱤ ᱞᱮ ᱪᱟᱵᱟᱭᱟ ᱛᱚ ᱾
ᱦᱳᱭ ᱦᱳᱭ ᱾
ᱛᱟᱦᱚᱞᱮ ᱟᱯᱮ ᱥᱮᱫ ᱫᱚ ᱨᱚᱠᱚᱡᱸ ᱜᱚᱝᱜᱷᱟ ᱠᱚ ᱧᱟᱢᱚᱜ ᱠᱟᱱᱟ ᱠᱚᱥᱮ ᱵᱟᱝ ᱠᱷᱮᱛ ᱠᱚᱨᱮ?
ᱩᱸ ᱠᱷᱮᱛ ᱵᱟᱹᱫᱽ ᱠᱚᱨᱮ ᱦᱟᱸᱜ ᱦᱮᱸ ᱱᱤᱛᱚᱜ ᱫᱚ ᱡᱟᱹᱯᱩᱫ ᱫᱤᱱ ᱠᱟᱱᱟ ᱛᱚ ᱟᱯᱮ ᱥᱮᱫ ᱫᱚ ᱢᱟᱱᱮ ᱨᱚᱠᱚᱡ ᱠᱚ, ᱜᱚᱝᱜᱷᱟ ᱠᱚ ᱠᱚ ᱟᱹᱰᱤ ᱵᱟᱹᱲᱛᱤ ᱧᱟᱢᱚᱜ ᱜᱮᱭᱟ ᱠᱚ, ᱛᱚ ᱚᱱᱟ ᱥᱟᱶᱛᱮ ᱮᱸ ᱠᱟᱴᱠᱚᱢ ᱠᱚᱦᱚᱸ ᱠᱚ ᱧᱟᱢᱚᱜ ᱜᱮᱭᱟ ᱟᱞᱮ ᱥᱮᱫ ᱫᱚ ᱟᱨ ᱦᱟᱹᱠᱩ ᱠᱚ ᱦᱟᱸᱜ ᱱᱤᱛᱚᱜ ᱫᱚ ᱵᱟᱹᱫᱽ ᱠᱚᱨᱮ ᱦᱟᱸᱜ ᱜᱟᱹᱰᱤ ᱠᱚᱛᱮ ᱠᱚ ᱥᱤ ᱦᱚᱪᱚᱭᱮᱫᱼᱟ ᱥᱮ ᱚᱱᱟ ᱮᱸᱻ ᱥᱤ ᱛᱟᱭᱚᱢ ᱠᱚᱨᱮ ᱫᱚᱢᱮ ᱦᱟᱹᱠᱩ ᱠᱚᱠᱚ ᱧᱟᱢᱚᱜ ᱜᱮᱭᱟ ᱚᱱᱠᱟ ᱦᱟᱹᱠᱩ ᱠᱚᱦᱚᱸᱞᱮ ᱥᱟᱵ ᱵᱟᱲᱟ ᱠᱚᱜᱮᱭᱟ ᱾ ᱟ ᱟᱯᱮ ᱥᱮᱫ ᱫᱚ ᱚᱠᱟ ᱞᱮᱠᱟ ᱥᱟᱵᱽ ᱵᱟᱲᱟ ᱠᱚᱜᱮᱭᱟ ᱥᱮ ᱵᱟᱝᱼᱟ ᱟᱨ ᱧᱟᱢᱚᱜ ᱜᱮᱭᱟ ᱠᱚ ᱥᱮ ᱵᱟᱝᱟ?
ᱦᱳᱭ ᱟᱞᱮ ᱥᱮᱫ ᱦᱚᱸ ᱦᱟᱸᱜ ᱠᱷᱟᱱ ᱱᱤᱛᱚᱜ ᱢᱟ ᱠᱟᱹᱴᱤᱡ ᱠᱚ ᱠᱚᱢ ᱟᱠᱟᱱᱟ ᱟᱞᱮ ᱥᱮᱫ ᱫᱚ ᱵᱟᱝ ᱞᱮᱠᱟᱜᱮ ᱯᱨᱟᱭ ᱟᱫᱚ ᱟᱞᱮ ᱢᱟ ᱦᱳᱲᱩ ᱠᱚ ᱚᱱᱠᱟ ᱵᱚᱪᱷᱚᱨ ᱵᱟᱨ ᱫᱷᱟᱣ ᱞᱮ ᱪᱟᱥᱟ ᱟᱨ ᱥᱚᱵᱽᱡᱤ ᱟᱱᱟᱡ ᱠᱚ, ᱟᱹᱞᱩ ᱠᱚ, ᱵᱤᱞᱟᱹᱛᱤ ᱵᱮᱸᱜᱟᱲ ᱠᱚ ᱦᱟᱸᱜ ᱠᱷᱟᱱ ᱫᱚᱢᱮ ᱞᱮ ᱪᱟᱥ ᱜᱮᱭᱟ, ᱟᱫᱚ ᱥᱟᱨ ᱵᱤᱥ ᱠᱚ ᱮᱢ ᱮᱢ ᱛᱮ ᱦᱟᱥ ᱦᱟᱥᱟ ᱱᱟᱜᱼ ᱠᱷᱟᱡ ᱵᱟᱹᱲᱤᱡᱽ ᱠᱟᱱᱟ, ᱟᱫᱚ ᱚᱱᱟ ᱠᱷᱟᱹᱛᱤᱨ ᱜᱮ ᱯᱟᱞᱮᱫ ᱪᱚᱝ ᱨᱚᱠᱚᱡᱽ ᱜᱚᱝᱜᱷᱟ ᱥᱮ ᱦᱟᱹᱠᱩ ᱠᱚ ᱵᱟᱠᱚ ᱧᱟᱢᱚᱜ ᱠᱟᱱᱟ ᱠᱚᱢ ᱟᱠᱟᱱᱟ ᱠᱚ ᱾ ᱟᱨ ᱵᱟᱠᱷᱟᱡ ᱞᱟᱦᱟ ᱛᱮᱫᱚ ᱟᱞᱮ ᱫᱚ ᱵᱟᱱᱫᱽ ᱞᱟᱛᱟᱨ ᱠᱷᱮᱛ ᱠᱚ ᱛᱟᱞᱮ ᱛᱚ ᱜᱟᱰᱟ ᱫᱷᱟᱨᱮ ᱠᱚ ᱟᱫᱚ ᱛᱟᱦᱚᱞᱮ ᱫᱚᱢᱮ ᱦᱟ ᱦᱟᱠᱩ ᱫᱚ ᱠᱚ ᱧᱟᱢᱚᱜ ᱜᱮ ᱛᱟᱦᱮᱸᱜᱼᱟ ᱥᱤ ᱞᱮᱠᱟᱡ ᱜᱮ ᱟᱫᱚ ᱱᱮᱛᱟᱨ ᱫᱚ ᱦᱟᱸᱜ ᱠᱷᱟᱡ ᱩᱱᱟᱹᱜ ᱫᱚ ᱵᱟ ᱠᱚ ᱧᱟᱢᱚᱜ ᱠᱟᱱᱟ ᱠᱟᱹᱴᱤᱡ ᱠᱚ ᱠᱚᱢ ᱠᱟᱱᱟ ᱾
ᱦᱳᱭ ᱦᱳᱭ ᱾
ᱫᱚ ᱾
ᱦᱳᱭ ᱦᱳᱭ, ᱟᱨ ᱛᱟᱦᱚᱞᱮ ᱱᱤᱛᱚᱜ ᱫᱚ ᱱᱮᱛᱟᱨ ᱫᱤᱱ ᱫᱚ ᱩᱫ ᱠᱚ ᱚᱢᱚᱱᱚᱜ ᱠᱟᱱᱟ ᱛᱚ ᱟᱫᱚ ᱟᱯᱮ ᱥᱮᱫ ᱫᱚ ᱱᱚᱣᱟ ᱩᱫ ᱠᱚ ᱚᱢᱚᱱᱚᱜ ᱠᱟᱱᱟ ᱜᱮᱭᱟ ᱥᱮ ᱵᱟᱝ?
ᱦᱮᱸ ᱦᱮᱸ ᱟᱞᱮ ᱥᱮᱜ ᱚᱱᱟ ᱡᱟᱦᱟᱸ ᱨᱟᱥᱛᱟ ᱨᱟᱥᱛᱟ ᱢᱟᱱᱮ ᱮᱢᱱᱤ ᱡᱟᱦᱟᱸ ᱦᱩᱲᱳ ᱠᱷᱮᱛ ᱟᱲᱮ ᱠᱚᱨᱮ ᱚᱱᱟ ᱠᱚᱨᱮ ᱵᱟᱞᱤ ᱩᱫ ᱠᱚ ᱚᱢᱚᱱᱚᱜ ᱜᱮᱭᱟ, ᱟᱨ ᱥᱟᱶᱛᱮ ᱚᱨᱛᱩᱫ ᱩᱫ ᱠᱚ ᱵᱟᱜᱟᱱ ᱠᱚᱨᱮ ᱚᱢᱱᱚᱜ ᱠᱟᱱ ᱜᱮᱭᱟ, ᱟᱨ ᱵᱤᱨ ᱨᱮ ᱢᱚᱛᱟᱢ ᱩᱫ ᱠᱚ ᱾ ᱪᱮᱜ ᱠᱚ ᱟᱹᱰᱤ ᱠᱤᱪᱷᱩ ᱩᱫ ᱠᱚ ᱚᱢᱚᱱᱚᱜ ᱠᱟᱱᱟ ᱠᱷᱟᱱ ᱧᱩᱛᱩᱢ ᱡᱷᱛᱚ ᱵᱟᱹᱧ ᱩᱭᱦᱟᱹᱨᱮᱜ-ᱟ, ᱟᱨ ᱯᱩᱴ ᱴᱟᱹ ᱠᱚᱦᱚᱸ ᱠᱚ ᱧᱟᱢᱚᱜ ᱠᱟᱱᱟ ᱟᱞᱮᱥᱮᱫ ᱫᱚ ᱵᱤᱨ ᱨᱮ, ᱟᱨ ᱟᱯᱮ ᱥᱮᱫ ᱫᱚ?
ᱦᱮᱸ ᱟᱞᱮ ᱥᱮᱫ ᱦᱚᱸ ᱱᱮᱛᱟᱨ ᱫᱚ, ᱱᱮᱛᱟᱨ ᱫᱚ ᱩᱫ ᱚᱢᱚᱱ ᱫᱤᱱ ᱠᱟᱱ ᱜᱮᱭᱟ ᱛᱚ ᱟᱞᱮ ᱥᱮᱫ ᱦᱚᱸ ᱱᱚᱣᱟ ᱱᱚᱣᱟ ᱰᱟᱹᱦᱤ ᱠᱚᱨᱮ ᱥᱟᱯ ᱛᱮ ᱟᱲᱮ ᱠᱚᱨᱮ ᱦᱚᱸ ᱱᱚᱝᱠᱟ ᱵᱟᱞᱤ ᱩᱫᱽ ᱠᱚ ᱚᱢᱚᱱᱚᱜ ᱠᱟᱱᱟ, ᱥᱟᱶᱛᱮ ᱢᱩᱪᱤ ᱪᱷᱟᱛᱟ ᱩᱫ ᱠᱚ ᱥᱟᱶᱛᱮ ᱵᱩᱱᱩᱢ ᱩᱫ ᱠᱚ ᱚᱢᱚᱱᱚᱜ ᱠᱟᱱᱟ, ᱟᱨ ᱚᱝᱠᱟ ᱵᱤᱨ ᱠᱚᱨᱮ ᱦᱚᱸ ᱱᱮᱛᱟᱨ ᱫᱚ ᱩᱫ ᱠᱚ ᱫᱚᱢᱮᱜᱮ ᱩᱰᱩᱠᱚᱜ ᱠᱟᱱᱟ ᱥᱟᱶᱛᱮ ᱯᱩᱴᱠᱟᱹ ᱠᱚ ᱟᱨ ᱡᱮᱢᱚᱱ ᱯᱟᱴᱠᱟ ᱩᱫ ᱠᱚᱠᱚ ᱞᱟᱹᱭᱟ ᱛᱟᱯᱚᱨᱮ ᱟᱭᱢᱟ ᱠᱤᱪᱷᱩ ᱩᱫ ᱠᱚ ᱚᱢᱚᱱᱚᱜ ᱠᱟᱱᱟ ᱦᱮᱸ ᱚᱱᱠᱟᱮ ᱟᱰᱚ ᱪᱟᱞᱟᱜ ᱜᱮᱭᱟ ᱥᱮᱫ ᱨᱤᱱ ᱦᱚᱸ ᱟᱹᱜᱩᱭ ᱜᱮᱭᱟ ᱠᱚ ᱡᱚᱢ ᱞᱟᱹᱜᱤᱫ ᱛᱚ ᱢᱤᱫ ᱥᱮᱨᱢᱟᱨᱮ ᱢᱤᱫ ᱫᱷᱟᱣ ᱜᱮ ᱚᱢᱚᱱᱚᱜ ᱜᱮᱭᱟ ᱛᱚ᱾
ᱦᱮᱸ ᱦᱮᱸ ᱦᱮᱸ ᱟᱫᱚ ᱡᱚᱢ ᱫᱚ ᱵᱩᱡᱷᱟᱹᱣ ᱜᱮᱭᱟ ᱟᱫᱚ ᱱᱚᱣᱟ ᱠᱚᱢᱟ ᱫᱤᱱᱟᱹᱢ ᱫᱤᱱ ᱵᱟᱵᱚᱱ ᱧᱟᱢᱟ, ᱵᱚᱪᱷᱚᱨ ᱨᱮ ᱢᱤᱫ ᱫᱷᱟᱣ ᱜᱟᱱ ᱜᱮ, ᱟᱫᱚ ᱡᱚᱢ ᱫᱚ ᱵᱩᱡᱷᱟᱹᱣ ᱠᱟᱱ ᱜᱮᱭᱟ ᱟᱫᱚ ᱛᱟᱞᱦᱮ ᱦᱚᱸᱜ-ᱚ ᱱᱚᱝᱠᱟ ᱫᱟᱜ ᱫᱟᱜ ᱫᱤᱱ ᱟᱯᱮ ᱫᱚ ᱚᱲᱟᱜ ᱥᱩᱨ ᱨᱮ ᱜᱟᱹᱰᱭᱟᱹ ᱠᱚ ᱦᱟᱹᱠᱩ ᱠᱚᱫᱚ ᱠᱚ ᱨᱟᱠᱟᱵ ᱜᱮᱭᱟ ᱥᱮ ᱵᱟᱝ ᱨᱟᱪᱟ ᱠᱚᱥᱮ ᱚᱲᱟᱜ ᱠᱚᱥᱮᱫ ᱫᱚᱠᱚ ᱦᱤᱡᱩᱜ ᱜᱮᱭᱟ ᱥᱮ ᱵᱟᱝ?
ᱦᱮᱸ ᱟᱫᱚ ᱟᱞᱮ ᱫᱚᱦᱟᱸᱜ ᱚᱝᱠᱟ ᱥᱩᱨ ᱥᱩᱯᱩᱨ ᱨᱮᱫᱚ ᱜᱟᱹᱰᱭᱟᱹ ᱫᱚᱦᱟᱸᱜ ᱵᱟᱹᱱᱩᱜ ᱠᱟᱫᱟ ᱛᱚ ᱟᱫᱚ ᱤᱱᱠᱟᱹ ᱠᱟᱹᱴᱤᱡ ᱛᱟᱞᱟᱝ ᱥᱟᱺᱜᱤᱧ ᱧᱚᱜ ᱨᱮ ᱥᱟᱺᱜᱤᱧ ᱧᱚᱜ ᱨᱮ ᱢᱮᱱᱟᱜ ᱠᱟᱫᱟ ᱟᱫᱚ ᱚᱱᱟ ᱜᱟᱹᱰᱭᱟᱹ ᱦᱚᱸ ᱱᱟᱜ ᱡᱟᱦᱟᱸ ᱥᱚᱨᱠᱟᱨ ᱯᱟᱦᱴᱟ ᱠᱷᱚᱱ ᱠᱚ ᱞᱟ ᱦᱚᱪᱚᱣ ᱟᱠᱟᱫᱟ ᱟᱫᱚ ᱚᱱᱟ ᱜᱟᱹᱰᱭᱟᱹ ᱫᱚ ᱦᱟᱸᱜ ᱟᱹᱰᱤ ᱠᱷᱟᱹᱛᱤᱨ ᱧᱚᱜ ᱜᱮᱭᱟ ᱦᱟᱸᱜ ᱟᱫᱚ ᱚᱱᱟ ᱫᱚ ᱦᱟᱸᱜ ᱫᱟᱜ ᱠᱚᱫᱚ ᱦᱟᱸᱜ ᱩᱱᱟᱹᱜ ᱫᱚ ᱩᱱᱟᱹᱜ ᱪᱚᱴ ᱦᱟᱹᱨᱤᱡ ᱫᱚ ᱵᱟᱝ ᱨᱟᱠᱟᱵ ᱦᱤᱡᱩᱜ-ᱟ ᱚᱱᱟ ᱠᱷᱟᱹᱛᱤᱨ ᱟᱞᱮ ᱫᱚ ᱜᱟᱹᱰᱭᱟᱹ ᱠᱳᱱᱳ ᱦᱟᱸᱜ ᱵᱟᱝ ᱠᱚ ᱨᱟᱠᱟᱵ ᱦᱤᱡᱩᱜ ᱜᱮᱭᱟ ᱦᱟ ᱠᱩ ᱠᱚᱫᱚ ᱡᱟᱦᱟᱸ ᱜᱟᱰᱟ ᱠᱚ ᱢᱮᱱᱟᱜ-ᱟ ᱜᱟᱰᱟ ᱠᱚᱨᱮ ᱠᱷᱚᱱ ᱵᱟᱹᱫᱽ ᱠᱚᱨᱮ ᱦᱟᱹᱠᱩ ᱠᱚᱫᱚ ᱟᱰᱤ ᱟᱭᱢᱟ ᱜᱮᱠᱚ ᱨᱟᱠᱟᱵ ᱦᱤᱡᱩᱜ ᱜᱮᱭᱟ ᱟᱫᱚ ᱟᱯᱮ ᱥᱮᱫ ᱜᱮ ᱚᱠᱟ ᱞᱮᱠᱟ? ᱜᱟᱹᱰᱭᱟᱹ ᱠᱚᱨᱮ ᱠᱷᱚᱱ ᱠᱚ ᱨᱟᱠ ᱠᱟᱵ ᱜᱮᱭᱟ ᱥᱮ ᱵᱟᱝ ᱦᱟᱹᱠᱩ ᱠᱟᱴᱠᱚᱢ ᱠᱚ?
ᱦᱮᱸ ᱦᱮᱸ ᱟᱞᱮ ᱫᱚ ᱢᱟᱱᱮ ᱦᱟᱱᱛᱮ ᱱᱟᱛᱮ ᱜᱚᱴᱟ ᱥᱮᱫ ᱛᱮᱜᱮ ᱜᱤᱰᱭᱟᱹ ᱛᱟᱞᱮ ᱵᱟᱸᱫ ᱛᱟᱞᱮ ᱟᱵᱟᱨ ᱜᱟᱰᱟ ᱠᱚᱦᱚᱸ ᱠᱟᱹᱴᱤᱡ ᱥᱩᱨ ᱧᱚᱜ ᱜᱮᱭᱟ ᱥᱩᱨ ᱫᱚ ᱢᱟᱱᱮ ᱠᱟᱹᱴᱤᱡ ᱠᱷᱮᱛ ᱠᱚ ᱵᱟᱹᱫᱽ ᱯᱟᱨᱚᱢ ᱠᱟᱛᱮᱜ᱾ ᱟᱫᱚ ᱚᱲᱟᱜ ᱥᱩᱨ ᱨᱮᱜᱮ ᱵᱟᱸᱫᱽ ᱠᱚ ᱜᱤᱰᱭᱟᱹ ᱠᱚ ᱢᱮᱱᱟᱜ ᱠᱚᱛᱟ ᱦᱚᱜ-ᱚ ᱱᱚᱝᱠᱟ ᱡᱚᱠᱷᱚᱱ ᱫᱚᱢᱮ ᱫᱟᱜᱟᱭ ᱥᱤᱧ ᱧᱤᱫᱟᱹ ᱜᱮ ᱡᱟᱹᱯᱩᱫ ᱮ ᱞᱟᱜᱟᱣᱟ ᱟᱫᱚ ᱛᱟᱦᱞᱮ ᱟᱞᱮ ᱥᱮᱫ ᱫᱚ ᱚᱝᱠᱟ ᱞᱮᱧᱡᱨᱟ ᱦᱟᱹᱠᱩ ᱠᱚ ᱜᱟᱹᱲᱟᱹᱭ ᱦᱟᱹᱠᱩ ᱠᱚᱠᱚ ᱨᱟᱠᱟᱵ ᱜᱮᱭᱟ᱾ ᱚᱲᱟᱜ ᱨᱟᱪᱟ ᱥᱮᱜ ᱠᱚ ᱦᱤᱡᱩᱜ ᱜᱮᱭᱟ ᱠᱚ᱾ ᱧᱟᱢ ᱵᱟᱲᱟ ᱠᱚᱜᱮᱭᱟᱞᱮ ᱩᱛᱩ ᱡᱚᱢ ᱫᱚᱠᱚ ᱦᱩᱭᱩᱜ ᱜᱮᱭᱟ᱾
ᱟᱪᱪᱷᱟ᱾
ᱚ ᱦᱮᱸ, ᱟᱯᱮ ᱫᱚ ᱟᱯᱮ ᱫᱚ ᱱᱤᱛᱚᱜ ᱫᱚ ᱥᱚᱵᱽᱡᱤ ᱟᱱᱟᱡᱽ ᱠᱚᱫᱚ ᱪᱮᱜ ᱠᱚᱯᱮ ᱨᱚᱦᱚᱭ ᱠᱟᱜ-ᱟ?
ᱥᱚᱵᱽᱡᱤ ᱟᱱᱟᱡ ᱠᱚᱫᱚ ᱟᱞᱮ ᱫᱚ ᱱᱤᱛᱚᱜ ᱫᱚ ᱟᱨ ᱡᱮᱢᱚᱱ ᱠᱚᱨᱚᱞᱟ ᱠᱚ ᱛᱟᱯᱚᱨᱮ ᱡᱷᱤᱸᱜᱟᱹ ᱠᱚ, ᱵᱮᱸᱜᱟᱲ ᱠᱚ, ᱵᱷᱤᱱᱰᱤ ᱠᱚ, ᱟᱨ ᱥᱟᱶᱛᱮ ᱦᱟᱸᱜ ᱟᱲᱟᱜ ᱠᱚ᱾ ᱦᱚᱛᱚᱫ ᱟᱲᱟᱜ ᱯᱩᱨᱟᱹᱭ ᱟᱲᱟᱜ ᱛᱟᱯᱚᱨᱮ ᱚᱱᱠᱟ ᱠᱚᱨᱢᱤ ᱠᱚᱨᱢᱤ ᱢᱟᱱᱮ ᱠᱟᱣᱫᱤ ᱟᱲᱟᱜ ᱱᱟᱦᱟᱜ, ᱟᱨ ᱚᱱᱟ ᱥᱟᱶ ᱥᱟᱶᱛᱮ ᱚᱱᱟ ᱠᱩᱫᱽᱨᱤ ᱠᱚ ᱚᱱᱟᱠᱚ ᱪᱟᱥ ᱟᱠᱟᱫ ᱜᱮᱭᱟᱞᱮ ᱟᱫᱚ ᱟᱞᱮᱫᱚ ᱚᱱᱟ ᱠᱚᱫᱚ ᱵᱟᱲᱜᱮ ᱠᱚᱨᱮ ᱜᱮᱞᱮ ᱪᱟᱥ ᱜᱮᱭᱟ, ᱱᱚᱝᱠᱟ ᱵᱟᱹᱫᱽ ᱠᱷᱮᱛ ᱠᱚᱨᱮ ᱫᱚ ᱟᱞᱮᱫᱚ ᱫᱚᱢᱮ ᱫᱟᱜ ᱡᱟᱭᱜᱟ ᱜᱮᱭᱟ ᱛᱚ᱾ ᱫᱚᱢᱮ ᱵᱟᱹᱫᱽ ᱠᱷᱮᱛ ᱠᱚ ᱫᱟᱜ ᱛᱮᱜᱮ ᱯᱮᱨᱮᱡ ᱪᱟᱵᱟ ᱟᱠᱟᱱᱟ᱾ ᱦᱮᱸ ᱪᱟᱨᱠᱟᱜ ᱜᱮᱭᱟ ᱚᱱᱟ ᱠᱷᱟᱹᱛᱤᱨ ᱛᱮ ᱚᱲᱟᱜ ᱥᱩᱨ ᱵᱟᱲᱜᱮ ᱯᱩᱨᱟᱹ ᱞᱮ ᱪᱟᱥ ᱜᱮᱭᱟ, ᱟᱫᱚ ᱟᱯᱮ ᱜᱮ ᱪᱮᱫ ᱞᱮᱠᱟ ᱪᱟᱥ ᱜᱮᱭᱟ ᱯᱮᱥᱮ ᱵᱟᱝᱜᱮ?
ᱦᱮᱸ᱾ ᱦᱮᱸ ᱟᱞᱮ ᱦᱚᱸ ᱦᱟᱸᱜ ᱠᱷᱟᱱ ᱵᱮᱸᱜᱟᱲ ᱫᱚᱞᱮ ᱪᱟᱥ ᱟᱠᱟᱜᱼᱟ ᱟᱨ ᱥᱟᱶᱛᱮ ᱢᱟᱹᱨᱤᱪ ᱠᱚᱞᱮ ᱪᱟᱥ ᱜᱮᱭᱟ᱾ ᱟᱫᱚ ᱚᱱᱟᱫᱚ ᱩᱛᱩ ᱡᱚᱢ ᱦᱚᱸ ᱦᱩᱭᱩᱜ ᱜᱮᱭᱟ ᱟᱨ ᱥᱟᱶᱛᱮ ᱵᱟᱡᱟᱨ ᱨᱮᱦᱚᱸᱞᱮ ᱟᱠᱷᱨᱤᱧ ᱜᱮᱭᱟ᱾ ᱦᱟᱴ ᱠᱚᱨᱮᱜ ᱦᱚᱸ ᱫᱩᱲᱩᱵ ᱦᱩᱭᱩᱜ ᱜᱮᱭᱟ ᱟᱨ ᱡᱟᱦᱟᱸ ᱵᱟᱲᱜᱮ ᱠᱚᱨᱮ ᱫᱚ ᱦᱚᱛ ᱛᱚᱲᱟᱜ ᱠᱚᱰᱷᱟ ᱟᱲᱟᱜ ᱠᱚ, ᱵᱷᱮᱱᱰᱤ ᱠᱚ᱾ ᱠᱟ ᱡᱷᱤᱸᱜᱟᱹ ᱠᱚ, ᱩᱪᱷᱟᱹ ᱠᱚ, ᱨᱚᱦᱚᱭ ᱫᱚᱞᱮ ᱨᱚᱦᱚᱭ ᱟᱠᱟ-ᱟ ᱦᱟᱸᱜ ᱠᱷᱟᱱ ᱟᱫᱚ ᱟᱹᱮᱨᱤ ᱡᱚ ᱵᱤᱞᱤᱜᱼᱟ ᱟᱫᱚ ᱦᱟᱜᱠᱷᱟᱱ ᱠᱟᱹᱴᱤᱡ ᱜᱮᱭᱟ ᱫᱟᱨᱮ ᱠᱚ᱾ ᱨᱚᱦᱚᱭ ᱟᱠᱟᱟᱜ ᱜᱮᱭᱟᱞᱮ ᱚᱲᱟᱜ ᱩᱛᱩ ᱞᱮᱠᱟ ᱫᱚ ᱢᱟᱱᱮ ᱵᱟᱡᱟᱨ ᱨᱮ ᱪᱟᱞᱟᱣ ᱠᱟᱛᱮ ᱠᱤᱨᱤᱧ ᱫᱚ ᱵᱟᱝ ᱞᱟᱜ ᱫᱚᱦᱚᱞᱮᱭᱟ ᱚᱲᱟᱜ ᱨᱮᱜᱮ᱾
ᱦᱩᱸ ᱟᱪᱪᱷᱟ᱾
ᱟᱨ ᱟᱯᱮ ᱥᱮᱫ ᱜᱮ?
ᱦᱮᱸ ᱛᱚᱵᱮ ᱠᱷᱟᱱ ᱢᱟ ᱫᱟᱠᱟ ᱠᱚ ᱡᱚᱢ ᱵᱟᱲᱟ